ᱦᱮᱸ ᱦᱮᱞᱳ ᱡᱚᱦᱟᱨ᱾ ᱦᱩᱸ ᱡᱚᱦᱟᱨ ᱜᱤ᱾
ᱦᱮᱸ ᱡᱚᱦᱟᱨ ᱜᱮ, ᱪᱮ ᱪᱮ ᱪᱮᱫ ᱠᱚᱵᱮᱱ ᱪᱤᱠᱟᱹᱭᱮᱫ ᱛᱮ ᱜᱚᱢᱠᱮ?
ᱦᱳᱭᱻ ᱫᱩᱲᱩᱵ ᱠᱟᱱᱟᱞᱤᱧ ᱦᱮᱸ ᱫᱩᱲᱩᱵ ᱠᱟᱱᱟᱞᱤᱧ ᱜᱚᱢᱠᱮ᱾
ᱚᱻ ᱫᱚᱠᱟ ᱠᱚᱫᱚ ᱡᱚᱢ ᱵᱟᱲᱟ ᱦᱩᱭ ᱱᱟ ᱥᱮ ᱵᱟᱝ?
ᱡᱚᱢ ᱠᱚᱫᱚ ᱦᱩᱭ ᱠᱟᱱᱟ, ᱟᱹᱵᱤᱱ ᱜᱮᱛᱚ ᱦᱩᱭ ᱠᱟᱱ ᱛᱟᱵᱤᱱᱟ ᱥᱮ ᱵᱟᱝ?
ᱟ. ᱶᱨᱤ, ᱟᱨ ᱠᱟᱴᱤᱢ ᱯᱚᱨᱮ ᱵᱚᱞᱮ ᱞᱤᱧ ᱡᱚᱢᱟ ᱫᱚ ᱦᱟᱸᱜ᱾
ᱛᱟᱦᱚᱞᱮ ᱪᱮᱫ ᱞᱮᱠᱟ ᱢᱮᱱᱟᱜ ᱵᱤᱱᱟ?
ᱱᱟᱯᱟᱭ ᱵᱟᱲᱟ ᱜᱮ ᱢᱮᱱᱟᱜ ᱞᱤᱧᱟ, ᱟᱵᱮᱱ ᱜᱮ ᱪᱮᱫ ᱪᱮᱫ ᱞᱮᱠᱟ ᱢᱮᱱᱟᱜ ᱵᱤᱱᱟ?
ᱚ ᱛᱟᱦᱚᱞᱮ ᱪᱮᱫ ᱠᱚᱵᱤᱱ ᱪᱤᱠᱟᱹᱭᱮᱫᱟ?
ᱪᱮᱫ ᱠᱚᱦᱚ ᱵᱟᱞᱤᱧ ᱪᱤᱠᱟᱭᱮᱫᱟ ᱱᱤᱛᱚᱜ ᱫᱚ, ᱠᱟᱹᱢᱤ ᱠᱚ ᱩᱱᱟᱹᱜ ᱵᱟᱹᱱᱩᱜ ᱠᱟᱫᱟ᱾
ᱚ
ᱟᱨ ᱟᱯᱮ ᱥᱮᱫ ᱫᱚ ᱪᱮᱫ ᱠᱚ ᱠᱟᱹᱢᱤ ᱦᱩᱭᱩᱜ ᱠᱟᱱ ᱛᱟᱵᱤᱱ ᱛᱮ? ᱦᱮᱞᱳ᱾
ᱠᱟᱹᱢᱤ ᱫᱚ ᱦᱮᱸᱻ ᱠᱟᱹᱢᱤ ᱫᱚᱻ ᱦᱩᱭᱩᱜ ᱠᱟᱱ ᱜᱮᱭᱟ, ᱞᱮᱠᱤᱱ ᱫᱟᱜ ᱡᱟᱲ ᱫᱚᱢᱮ ᱫᱟᱜ ᱫᱟᱭ᱾ ᱥᱟᱶᱛᱮ ᱫᱟᱜ ᱫᱟᱹᱭ ᱢᱟᱱᱮ ᱪᱟᱥᱼᱵᱟᱥ ᱜᱮ ᱮᱛᱚᱦᱚᱵᱚᱜ ᱞᱟᱹᱜᱤᱫ ᱜᱤ ᱥᱩᱨᱩ ᱢᱟᱱᱮ ᱮᱛᱚᱦᱚᱵᱚᱜ ᱠᱟᱱᱟ ᱦᱟᱸᱜ᱾ ᱟᱫᱚ ᱫᱟᱜ ᱡᱟᱹᱲᱤ ᱠᱷᱟᱹᱛᱤᱨ ᱛᱮ ᱴᱷᱤᱠ ᱢᱚᱛᱚ ᱠᱟᱹᱢᱤ ᱠᱚ ᱵᱟᱝ ᱦᱩᱭᱩᱜ ᱠᱟᱱᱟ, ᱚᱲᱟᱜ ᱠᱷᱚᱱ ᱩᱰᱩᱠ ᱵᱟᱝ ᱜᱟᱹᱱᱚᱜ ᱠᱟᱱᱟ᱾
ᱦᱳᱭ ᱱᱮᱛᱟᱨ ᱢᱟ ᱡᱮᱦᱮᱛᱩ ᱵᱟᱹᱨᱥᱟᱹ ᱫᱤᱱ ᱠᱟᱱᱟ ᱛᱚ ᱤᱱᱟᱹ ᱩᱰᱩᱠ ᱦᱚᱸ ᱵᱟᱝ ᱜᱟᱱᱚᱜ ᱠᱟᱱᱟ ᱦᱩᱲᱩ ᱠᱚ ᱨᱚᱦᱚᱭ ᱵᱟᱲᱟᱭ ᱫᱟᱠᱚ᱾ ᱫᱤᱭᱮ ᱯᱚᱨ ᱴᱟᱠᱴᱟᱨ ᱠᱚᱛᱮ ᱠᱚ ᱥᱤ ᱭᱟᱛᱚ᱾
ᱛᱟᱦᱚᱞᱮ ᱞᱟᱹᱭᱮᱫ ᱛᱟᱸᱦᱮᱱᱟᱧ ᱜᱚᱢᱠᱮ ᱛᱟᱦᱚᱞᱮ ᱱᱤᱛᱚᱜ ᱫᱚᱞᱟᱝ ᱜᱟᱞᱢᱟᱨᱟᱣᱟ ᱡᱟᱸᱦᱟ ᱟᱵᱚᱣᱟᱜ ᱮ ᱥᱟᱱᱛᱟᱞᱤ ᱟᱵᱚ ᱥᱟᱱᱛᱟᱲ ᱦᱚᱲ ᱦᱚᱯᱚᱱ ᱠᱚᱣᱟᱜ ᱪᱮᱫ ᱞᱮᱠᱟ ᱟᱹᱨᱤᱪᱟᱹᱞᱤ ᱢᱮᱱᱟᱜ ᱛᱟᱵᱚᱱᱟ᱾ ᱚᱱᱟ ᱠᱚ ᱤᱫᱤ ᱠᱟᱛᱮᱫ ᱛᱮᱞᱟᱝ ᱜᱟᱞᱢᱟᱨᱟᱣ ᱛᱟᱦᱚᱞᱮ ᱟᱢ ᱴᱷᱮᱡ ᱠᱩᱠᱞᱤᱧ ᱫᱚᱦᱚᱭᱮᱫᱟ ᱠᱟᱹᱴᱤᱡ ᱜᱟᱱ᱾ ᱞᱟᱹᱭ ᱟᱞᱤᱧ ᱠᱷᱟᱡ ᱡᱩᱫᱤ ᱥᱟᱱᱛᱟᱞ ᱥᱚᱢᱟᱡ ᱨᱮᱱᱟᱜ ᱪᱮᱫᱠᱟ ᱠᱟᱛᱮ ᱞᱟᱦᱟ ᱥᱮᱫ ᱟᱨᱦᱚᱸ ᱵᱷᱟᱞᱤ ᱥᱮᱫ ᱵᱚᱱ ᱞᱟᱦᱟ ᱤᱫᱤᱭᱟ, ᱠᱟᱴᱤᱡ ᱵᱮᱱ ᱞᱟᱹᱭ ᱟᱞᱤᱧ ᱠᱷᱟᱡ?
ᱠᱟᱛᱷᱟ ᱫᱚ ᱴᱷᱤᱠ ᱜᱮᱵᱮᱱ ᱢᱮᱱ ᱠᱮᱫᱟ ᱠᱟᱛᱷᱟ ᱫᱚ ᱱᱚᱝᱠᱟᱭᱮᱱᱟ ᱥᱟᱱᱛᱟᱲ ᱥᱚᱢᱟᱡᱽ ᱫᱚ ᱥᱟᱱᱛᱟᱲ ᱥᱚᱢᱟᱡᱽ ᱫᱚ ᱦᱩᱭᱩᱜ ᱠᱟᱱᱟ ᱟᱵᱚ ᱟᱹᱛᱩ ᱟᱛᱳ ᱢᱚᱬᱮ ᱠᱚ ᱱᱤᱭᱟᱹ ᱠᱚ ᱥᱟᱸᱣᱛᱟ ᱥᱚᱢᱟᱡᱽ ᱞᱟᱦᱟᱜ
ᱦᱮᱸ ᱦᱮᱸ,
ᱟ ᱟᱛᱳ ᱢᱚᱬᱮ ᱠᱚ ᱱᱤᱭᱟᱹ ᱠᱚ ᱟᱛᱮᱜ ᱥᱟᱸᱣᱛᱟ ᱥᱚᱢᱟᱡᱽ ᱢᱟᱱᱮ ᱧᱮᱞ ᱥᱟᱢᱴᱟᱣ ᱢᱟᱱᱮ ᱧᱮᱞ ᱤᱫᱤᱭᱟ ᱩᱱᱤᱭᱟᱜ ᱜᱮ ᱱᱤᱭᱚᱢ ᱱᱤᱭᱚᱢ, ᱠᱟᱹᱰᱩᱱ ᱠᱚ ᱟᱛᱮ ᱜᱮ ᱪᱟᱞᱟᱣ ᱵᱟᱛᱟᱣ ᱢᱟᱱᱟᱣ ᱵᱟᱛᱟᱣ ᱦᱩᱭᱩᱜᱼᱟ ᱾ ᱠᱟᱛᱷᱟ ᱫᱚᱭ ᱟᱹᱛᱩ ᱟᱨ ᱟᱹᱛᱩ ᱾ ᱢᱟᱱᱮ ᱚ ᱟᱹᱛᱩ ᱥᱚᱢᱟᱡ ᱨᱤᱱᱤᱡ ᱡᱮᱴᱟᱭ ᱡᱚᱛᱚ ᱠᱷᱚᱱ ᱢᱟᱱᱮ ᱡᱚᱛᱚ ᱠᱷᱚᱱ ᱢᱩᱠᱷᱤᱭᱟᱹ ᱫᱚ ᱦᱩᱭᱩᱜ ᱠᱟᱱᱟ ᱢᱟᱡᱷᱤ ᱢᱟᱡᱷᱤ ᱢᱟᱡᱷᱤ ᱢᱟᱡᱷᱤ ᱾ ᱛᱟᱨᱯᱚᱨᱮ ᱢᱟᱹᱡᱷᱤ ᱫᱚ ᱟᱭᱟᱜ ᱡᱮᱴᱟ ᱠᱟᱹᱦᱤ ᱠᱟᱱ ᱛᱟᱭᱟ ᱚᱱᱟ ᱠᱟᱹᱢᱤ ᱠᱚ ᱟᱡ ᱧᱮᱞ ᱥᱟᱢᱴᱟᱣᱟᱭ ᱾ ᱥᱟᱸᱣᱛᱮ ᱡᱚᱜ ᱡᱚᱜᱽ ᱢᱟᱹᱡᱷᱤ ᱯᱨᱟᱱᱤᱠ ᱱᱟᱭᱠᱮ ᱠᱩᱰᱟᱹᱢ ᱱᱟᱭᱠᱮ ᱱᱩᱠᱩ ᱟᱠᱚ ᱠᱚᱣᱟᱜ ᱠᱟᱹᱢᱤ ᱠᱚ ᱧᱮᱞᱟ ᱾
ᱡᱟᱦᱟᱸ ᱫᱚ ᱦᱸ ᱡᱟᱦᱟᱸ ᱫᱚ ᱞᱟᱹᱭ ᱠᱟᱱ ᱨᱮ ᱜᱮ ᱡᱮ ᱩᱱᱠᱩ ᱫᱚ ᱟᱹᱛᱩ ᱨᱮᱱ ᱪ ᱩᱱᱠᱩ ᱫᱚ ᱟᱹᱛᱩ ᱨᱮᱱ ᱢᱟᱹᱡᱷᱤ ᱦᱟᱲᱟᱢ ᱡᱚᱜᱽ ᱢᱟᱹᱡᱷᱤ ᱠᱟᱱᱟ ᱠᱚ᱾ ᱩᱱᱠᱩ ᱟᱨ ᱠᱟᱛᱷᱟ ᱞᱮᱠᱟ ᱛᱮᱜᱤ ᱦᱮᱸ ᱟᱵᱚ ᱦᱚᱸ ᱪᱟᱞᱟᱜ ᱦᱩᱭᱩᱜ ᱛᱟᱵᱚᱱᱟ ᱾ ᱡᱮᱦᱮᱛᱩ ᱩᱱᱠᱩᱣᱟᱜ ᱱ ᱫᱚ ᱩᱱᱠᱩ ᱩᱯᱚᱨ ᱨᱮ ᱾ ᱪᱮ ᱪᱮᱨᱟ ᱠᱟᱛᱮᱫ ᱟᱛᱳ ᱨᱮᱱ ᱦᱚᱲ ᱱᱟᱯᱟᱭ ᱠᱚ ᱫᱚᱦᱚ ᱠᱚᱣᱟ ᱾ ᱵᱟᱝᱢᱟ ᱟᱵᱚᱣᱟᱜ ᱾ ᱥᱟᱱᱛᱟᱲ ᱨᱮᱱᱟᱜ ᱟᱹᱨᱤᱪᱟᱹᱞᱤ ᱫᱚ ᱱ ᱵᱷᱟᱨᱚᱛ ᱫᱤᱥᱚᱢ ᱨᱮ ᱡᱟᱦᱟᱸ ᱠᱚ ᱟᱹᱫᱤᱵᱟᱹᱥᱤ ᱦᱚᱲ ᱢᱮᱱᱟᱜ ᱟᱠᱟᱜᱼᱟ ᱵᱚᱱ ᱡᱮᱢᱚᱱ ᱟᱵᱚᱣᱟᱜ ᱫᱷᱚᱨᱚᱢ, ᱫᱷᱚᱨᱚᱢ ᱫᱚ ᱵᱟᱝ ᱟᱛᱮᱫ ᱟᱵᱚᱣᱟᱜ ᱡᱟᱦᱟᱸ ᱟᱹᱨᱤᱪᱟᱹᱞᱤ ᱢᱮᱱᱟᱜ ᱛᱟᱵᱚᱱ ᱚᱱᱮ ᱢᱟᱱᱮ ᱥᱚᱨᱚᱦᱟᱭ, ᱵᱟᱦᱟ ᱥᱚᱨᱦᱟᱭ ᱯᱚᱨᱚᱵᱽ, ᱵᱟᱦᱟ ᱯᱚᱨᱚᱵᱽ, ᱢᱟᱜ ᱢᱚᱬᱮ ᱠᱚ ᱚᱱᱟ ᱠᱚ ᱤᱫᱤ ᱠᱟᱛᱮᱫ ᱜᱮ ᱟᱵᱚ ᱫᱚᱵᱚᱱ ᱪᱤ ᱪᱤ ᱪᱤᱱᱦᱟᱹᱯ ᱟᱠᱟᱱᱟ ᱵᱟᱝ ᱫᱚ ᱵᱟᱝ-ᱢᱟ ᱱᱩᱠᱩ ᱫᱚᱠᱚ ᱡᱟᱦᱟᱸ ᱫᱚ ᱟᱹᱫᱤᱢ ᱦᱚᱲ ᱠᱟᱱᱟ ᱠᱚ ᱱᱩᱠᱩ ᱫᱚ ᱥᱚᱨᱦᱟᱭ ᱢᱮᱱᱟᱜ ᱛᱟᱠᱚᱣᱟ ᱵᱟᱦᱟ ᱵᱟᱦᱟ ᱥᱚᱢᱚᱭ ᱨᱮ ᱵᱟᱦᱟ ᱯᱩᱡᱟᱹ ᱢᱟᱜ ᱢᱚᱬᱮ ᱨᱚᱥᱚᱱ ᱢᱟᱜ ᱢᱚᱬᱮ ᱱᱚᱜ ᱱᱚᱣᱟ ᱠᱚ ᱛᱟᱞᱟ ᱛᱮᱜᱮ ᱟᱵᱚᱣᱟᱜ ᱥᱟᱱᱛᱟᱥ ᱥᱚᱢᱟᱡᱽ ᱫᱚ ᱞᱟᱦᱟ ᱥᱮᱫ ᱪᱟᱞᱟᱣ ᱤᱫᱤ ᱠᱟᱱᱟ ᱟᱨᱦᱚᱸ ᱾ ᱡᱟᱦᱟᱸ ᱫᱚ ᱠᱤᱱ ᱟᱵᱚ ᱨᱮᱱ ᱯᱩᱞᱪᱤ ᱦᱟᱲᱟᱢ ᱯᱤᱞᱪᱤ ᱵᱩᱰᱦᱤ ᱩᱱᱠᱩ ᱠᱚ ᱟ ᱟᱵᱚ ᱠᱚ ᱥᱤᱨᱡᱟᱹᱣ ᱦᱚᱴᱚ ᱟᱠᱟᱜ ᱵᱚᱱᱟ, ᱡᱮᱦᱮᱛᱩ ᱾ ᱦ ᱡᱟᱦᱟᱸ ᱫᱚ ᱚᱱᱮ ᱟᱵ ᱟᱵᱚ ᱟᱵᱚᱣᱟᱜ ᱦᱮᱸ ᱮᱸ ᱴᱟᱭᱴᱮᱞ ᱦᱚᱸᱠᱩᱧ ᱫᱚᱦᱚ ᱦᱚᱴᱚ ᱟᱠᱟᱫ ᱵᱚᱱᱟ᱾ ᱡᱟᱦᱟᱸ ᱫᱚ ᱾ ᱦᱮᱢᱵᱨᱚᱢ ᱵᱟᱥᱠᱮ ᱠᱤᱥᱠᱩ ᱟᱨᱦᱚᱸ ᱢᱮᱱᱟᱜ ᱠᱚᱣᱟ ᱟᱭᱢᱟ ᱨᱚᱠᱚᱢ ᱥᱚᱨᱮᱱ ᱢᱟᱨᱰᱤ ᱾ ᱡᱟᱦᱟᱸ ᱦᱮᱢᱵᱨᱚᱢ ᱠᱚᱣᱟᱜ ᱫᱚ ᱡᱮᱦᱮᱛᱤ ᱢᱮᱱᱟᱜᱼᱟ ᱠᱷᱟᱭᱨᱤ ᱜᱟᱲ ᱟᱨᱦᱚᱸ ᱦᱟᱸᱥᱫᱟ ᱠᱚᱣᱟᱜ ᱚᱻ ᱪᱚᱢᱯᱟ ᱜᱟᱲ᱾ ᱚᱱᱮ ᱚᱱᱠᱟ ᱞᱮᱠᱟ ᱛᱮ ᱟᱵᱚᱣᱟᱜ ᱤᱭᱟᱹ ᱦᱚᱸ ᱟᱵᱚ ᱟᱹᱫᱤᱵᱟᱹᱥᱤ ᱠᱚᱦᱚᱸ ᱵᱚᱱ᱾ ᱡᱟᱹ ᱠᱟᱱᱟ ᱵᱟᱝᱢᱟ ᱚᱱᱟ ᱛᱟᱞᱟ ᱛᱮᱜᱮ᱾ ᱢᱟᱲᱟᱝ ᱥᱮᱫ ᱵᱚᱱ ᱡᱟᱭᱜᱟ ᱪᱟᱞᱟᱣ ᱤᱫᱤ ᱠᱟᱱᱟ ᱡᱟᱦᱟᱸ ᱚᱱᱟ ᱯᱟᱲᱦᱟᱹᱣ᱾ ᱦᱮᱸ᱾
ᱠᱟᱛᱷᱟ ᱫᱚ ᱴᱷᱤᱠ ᱜᱮᱵᱤᱱ ᱠᱟᱛᱷᱟ ᱫᱚ ᱴᱷᱤᱠ ᱜᱮᱵᱮᱱ ᱢᱮᱱ ᱢᱮᱱᱫᱟᱹᱧ ᱠᱷᱟᱛᱟ ᱫᱚ ᱴᱷᱤᱠ ᱜᱮᱵᱮᱱ ᱢᱮᱱ ᱠᱮᱫᱟ ᱢᱟᱱᱮ᱾ ᱟᱵᱚ ᱥᱟᱱᱛᱟᱲ ᱥᱚᱢᱟᱡᱽ ᱫᱚ ᱟᱹᱰᱤ ᱥᱟᱸᱜᱮ ᱜᱮ ᱦᱚᱲ ᱢᱮᱱᱟᱜ ᱠᱟᱜ ᱵᱚᱱᱟ ᱾ ᱟᱵᱚ ᱟᱹᱰᱤ ᱥᱮᱫᱟᱭ ᱠᱷᱚᱱ ᱜᱮᱵᱚᱱᱚ ᱦᱮᱡ ᱠᱟᱱᱟ᱾
ᱦᱮᱸ ᱦᱮᱸ ᱦᱮᱸ ᱾
ᱟᱵᱚᱣᱟᱜ ᱥᱟᱶᱛᱟ ᱟᱹᱛᱩ ᱥᱚᱢᱟᱡᱽ ᱡᱚᱱᱚᱢ ᱥᱟᱯᱟᱢ ᱠᱚ ᱠᱟᱛᱮᱫ ᱜᱮ ᱢᱟᱱᱟᱣ ᱵᱟᱛᱟᱣ ᱦᱩᱭᱩᱜ ᱛᱟᱵᱚᱱᱟ ᱾ ᱟᱵᱚᱣᱟᱜ ᱫᱷᱚᱨᱚᱢ ᱫᱚ ᱟᱵᱚᱣᱟᱜ ᱫᱷᱚᱨᱚᱢ ᱟᱭᱫᱤ ᱪᱮᱫ ᱠᱟᱱᱟ ᱚᱱᱟ ᱠᱚ ᱱᱤᱭᱮ᱾ ᱡᱮᱢᱚᱱ ᱟᱵᱩ᱾ ᱟᱵᱚ ᱥᱟᱱᱛᱟᱲ ᱥᱚᱢᱟᱡᱽ ᱨᱮ ᱡᱚᱛᱚᱠᱷᱚᱱ ᱢᱟᱨᱟᱝ ᱯᱚᱨᱚᱵ ᱫᱚ ᱦᱩᱭᱩᱜ ᱠᱟᱱ ᱛᱟᱵᱚᱱᱟ ᱥᱚᱨ ᱦᱟᱭ ᱥᱟᱶᱛᱮ ᱵᱟᱦᱟ ᱥᱟᱶᱛᱮ ᱠᱟᱨᱟᱢ ᱥᱟᱶᱛᱮ ᱞᱟᱜᱽᱲᱮ ᱮᱱᱮᱡ ᱥᱟᱶᱛᱮ ᱮᱢᱟᱱ ᱮᱢᱟᱱ ᱮᱢᱟᱱ ᱮᱢᱟᱱ ᱮᱢᱟᱱ ᱛᱮᱱᱟᱜ ᱠᱩ᱾
ᱟᱭ ᱡᱟᱦᱟᱸᱫᱚ, ᱦᱮᱸ ᱞᱟᱹᱭ ᱵᱤᱱ ᱞᱟᱹᱭ ᱵᱤᱱ᱾
ᱛᱚ ᱢᱮᱱᱮᱫ ᱠᱟᱱ ᱛᱟᱦᱮᱱ ᱟᱯᱮ ᱥᱮᱫ ᱥᱚᱨᱦᱟᱭ ᱫᱚ ᱪᱮᱫ ᱞᱮᱠᱟ ᱠᱚ ᱢᱟᱱᱟᱣ ᱜᱮᱭᱟ? ᱛᱤᱥ ᱯᱮ ᱢᱟᱱᱟᱣ ᱜᱮᱭᱟ ᱟᱯᱮᱭᱟᱜ ᱥᱚᱨᱦᱟᱭ ᱞᱮᱠᱟ? ᱫᱤᱱ ᱨᱮᱱᱟᱜ ᱱᱟᱥᱮᱭᱟᱜ ᱠᱷᱟᱴᱚ ᱢᱟᱴᱟ ᱵᱤᱱ ᱞᱟᱹᱭ ᱞᱮᱱᱠᱷᱟᱱ ᱟᱹᱰᱤ ᱱᱟᱯᱟᱭ ᱠᱚᱜᱼᱟ ᱾
ᱥᱚᱨᱦᱟᱭ ᱫᱚ ᱚᱱᱟ ᱥᱚᱨᱦᱟᱭ ᱢᱟᱠᱚ ᱢᱟᱱᱟᱭ ᱢᱚᱬᱮ ᱫᱤᱱ᱾ ᱯᱚᱨᱮ ᱫᱤᱱ ᱡᱟᱦᱟᱸ ᱫᱚ ᱯᱚᱨᱛᱷᱟᱢ ᱦᱤᱞᱚᱜ ᱫᱚ ᱮ ᱜᱟᱯᱟ᱾ ᱫᱟᱠᱟ ᱯᱚᱨ ᱮᱭᱟ. ᱫᱤᱱ᱾ ᱦ ᱡ ᱟᱨ ᱛᱟᱨᱯᱚᱨᱮ ᱢᱩᱪᱟᱫ ᱡᱤᱞᱤᱜ ᱢᱟ ᱥᱟᱠᱨᱟᱛ ᱠᱚ ᱪᱟᱞᱟᱜᱼᱟ ᱾ ᱥᱟᱠᱨᱟᱛ ᱦᱩᱭ ᱵᱟᱲᱟ ᱠᱟᱛᱮ ᱦᱮᱸ᱾ ᱡᱟᱦᱟᱸ ᱠᱩ ᱠᱩ᱾ ᱮᱱᱦᱤᱞᱚᱜ ᱜᱤ ᱛᱟᱯᱚᱨᱮ ᱚᱱᱟ ᱵᱩᱡᱷᱟ ᱨᱮ ᱵᱤᱡᱷᱟ ᱡᱟᱦᱟᱸ ᱡᱚᱥ ᱪᱮᱞᱠᱟ ᱢᱮ ᱚᱠᱟᱴᱷᱮ ᱡᱚᱥ ᱩᱟᱜ ᱵᱮᱱᱟ ᱵᱤᱫᱵᱷᱟᱥ ᱪ ᱪ ᱠᱷᱪ ᱢᱟᱜ ᱠᱟᱭᱨᱟ ᱫᱚ ᱚᱠᱚᱭ ᱢᱟᱜ ᱠᱟᱱᱟ ᱠᱚ ᱠᱟᱨᱟᱢ ᱮ ᱵᱩᱡᱷᱚᱣ ᱵᱚᱱᱟᱭ ᱩᱱᱤ ᱢᱟᱹᱡᱷᱤ ᱦᱟᱲᱟᱢ ᱠᱩᱰᱟᱹᱢ ᱱᱟᱭᱠᱮ᱾ ᱩᱱᱠᱩ ᱴᱷᱮᱜ ᱚᱱᱟ ᱴᱟᱜ᱾ ᱢ ᱛᱟᱨ ᱜᱩᱲᱩ ᱛᱟᱢᱟ᱾ ᱦᱩᱸ ᱛᱟᱲᱟᱢ ᱦᱟᱛᱤᱞ ᱛᱮ ᱟᱸᱡᱚᱢᱚᱜ ᱠᱟᱱᱟ ᱠᱚ ᱤᱭᱟᱹ ᱠᱷᱮᱞᱳᱰ ᱠᱟᱛᱮᱜ ᱚᱱᱟ ᱛᱟᱲ ᱤᱭᱟᱹ ᱠᱷᱟᱹᱡᱟᱹᱲᱤ ᱠᱚᱠᱚ ᱞᱟᱫᱮᱹ ᱠᱟᱜ-ᱟ ᱚᱱᱟᱛᱮ᱾ ᱪᱮᱫᱟᱜ?
ᱟᱰᱤᱜᱮ ᱟᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱛᱳᱻ
ᱟᱨ ᱛᱟᱦᱚᱞᱮᱧ ᱞᱟᱹᱭᱮ ᱠᱟᱱ ᱛᱟᱦᱮᱟ ᱟᱯᱮ ᱥᱮᱱᱟᱜ ᱡᱟᱦᱟᱸ ᱚᱱᱟ ᱚᱸᱻ ᱢᱟᱜ ᱢᱚᱬᱮ ᱠᱩ ᱦᱳᱭ ᱵᱟᱲᱟᱜ? ᱚᱱᱟ ᱢᱟᱜ ᱢᱚᱲᱮ ᱥᱮ ᱚᱱᱟ ᱵᱟᱦᱟᱼᱼ ᱯᱩᱡᱟᱹ ᱠᱟᱛᱤᱡ ᱵᱮᱱ ᱞᱟᱹᱭ ᱟᱞᱤᱧ ᱷᱟ-ᱡ ᱚᱠᱟᱻ ᱪᱟᱸᱫᱚ ᱨᱮ ᱚᱱᱟ ᱫᱚᱠᱚ ᱢᱟᱱᱟᱣ ᱜᱮᱭᱟ ᱵᱟᱦᱟ ᱵᱚᱸᱜᱟ᱾ ᱥᱤᱫᱷᱩ ᱞᱟᱹᱭ ᱞᱮᱠᱷᱟ-ᱡ
ᱠᱟᱛᱷᱟ ᱫᱚ ᱦᱩᱭᱱᱟ ᱜᱚᱝᱠᱮᱻ ᱡᱮᱴᱟ ᱟᱞᱮ ᱥᱮᱫ ᱫᱚ ᱢᱟᱜᱢᱚᱨᱮ ᱫᱚ ᱵᱟᱝ ᱦᱩᱭᱩᱜ ᱜᱮᱭᱟ ᱵᱮᱥᱤᱨ ᱵᱷᱟᱜ ᱢᱟᱞᱫᱟ ᱡᱮᱞᱟ ᱥᱮᱫ ᱫᱚ। ᱢᱟᱞᱫᱟ ᱡᱮᱞᱟ ᱨᱮᱱᱟᱜ ᱫᱚᱻ ᱵᱮᱥᱤᱨ ᱵᱷᱟᱜᱽ ᱥᱚᱨᱦᱟᱭ ᱵᱟᱻ ᱟ ᱠᱟᱨᱟᱢ ᱱᱤᱭᱟᱹ ᱠᱚ ᱜᱤ ᱦᱩᱭᱩᱜ ᱜᱮᱭᱟ। ᱛᱚᱻ ᱟᱞᱮ ᱫᱚ-ᱜ ᱟᱻ ᱵᱟᱦᱟ ᱯᱚᱨᱚᱵᱽ ᱫᱚ ᱯᱷᱟᱹᱜᱩᱱ ᱪᱟᱸᱫᱳ ᱨᱮᱱᱟᱜ ᱢᱩᱞᱚᱠ ᱠᱩᱱᱟᱹᱢᱤ, ᱪᱟᱸᱫᱳ ᱨᱮ ᱵᱟᱦᱟ ᱯᱚᱨᱚᱵᱽᱞᱮ ᱢᱟᱱᱟᱜ ᱢᱟᱱᱟᱣ ᱜᱮᱭᱟ।
ᱦᱩᱸ।
ᱟᱻ ᱵᱟᱦᱟ ᱯᱚᱨᱚᱵ ᱢᱟᱱᱟᱣ ᱜᱮᱭᱟᱞᱮ, ᱵᱟᱦᱟ ᱠᱚᱨᱮ ᱢᱟᱱᱮ ᱱᱤᱭᱚᱢ ᱟᱨᱤ ᱠᱚᱫᱚ ᱦᱩᱭᱩᱜ ᱠᱟᱱᱟ, ᱡᱮᱴᱟ ᱯᱳᱭᱞᱳ ᱫᱤᱱ ᱡᱮᱴᱟ ᱛᱳ ᱡᱟᱦᱮᱨ ᱛᱷᱟᱱ ᱨᱮᱹᱜᱮᱹ ᱢᱟᱱᱮ ᱱᱟᱭᱠᱮᱹ ᱵᱟᱵᱟ ᱦᱛᱮᱫ ᱯᱩᱡᱟᱹ ᱯᱩᱡᱟᱹ ᱦᱩᱭᱩᱜ ᱛᱟᱭᱟ। ᱥᱟᱶᱛᱮ ᱟᱛᱳ ᱨᱮᱱ ᱢᱚᱬᱮ ᱦᱚᱲ ᱠᱚ ᱟᱛᱮ ᱠᱚ ᱛᱟᱦᱮᱱᱟ᱾ ᱥᱟᱹᱣᱛᱮ ᱢᱟᱱᱮᱻ ᱡᱟᱦᱮᱨ ᱨᱮ ᱛᱷᱟᱱ ᱨᱮ ᱯᱩᱡᱟᱹ ᱵᱟᱲᱟ ᱠᱟᱛᱮ ᱟᱵᱟᱨ ᱢᱟᱺᱡᱷᱤ ᱛᱷᱟᱱ ᱨᱮ ᱯᱩᱡᱟᱹ ᱠᱟᱛᱮ ᱛᱟᱯᱚᱨᱮ ᱢᱟᱱᱮ ᱢᱟᱡᱷᱤ ᱢᱟᱡᱷᱤ ᱦᱟᱲᱟᱢ ᱦᱤᱡᱩᱜ-ᱟᱭ ᱢᱟᱡᱷᱤ ᱦᱟᱲᱟᱢ ᱟᱭᱟᱜ ᱠᱟᱢᱤ ᱠᱮᱜ ᱥᱟᱨᱟᱣ ᱵᱟᱲᱟᱭ ᱠᱟᱢᱤᱭᱟ। ᱠᱟᱛᱮᱫ ᱠᱟᱹᱢᱤ ᱯᱩᱨᱟᱹᱣ ᱠᱟᱛᱮ ᱥᱟᱶ ᱥᱟᱶᱛᱮ ᱟᱛᱳ ᱢᱚᱬᱮ ᱚᱲᱟ ᱠᱚ ᱪᱟᱞᱟᱜ-ᱟ। ᱟᱨ ᱥᱟᱶᱛᱮ ᱡᱮᱴᱟ ᱡᱮᱴᱟ ᱱᱟᱭᱠᱮ ᱥᱟᱣ ᱢᱤᱫ ᱦᱚᱲ ᱡᱮᱴᱟᱭ ᱛᱟᱦᱮᱱᱟ ᱩᱱᱤ ᱜᱮᱫᱚ ᱴᱷᱤᱞᱤ ᱴᱷᱤᱞᱤ ᱴᱷᱤᱞᱤ ᱜᱚᱜ ᱠᱟᱜᱼᱟ। ᱴᱷᱤᱞᱤ ᱜᱚᱜ ᱠᱟᱜ -ᱟ। ᱴᱷᱤᱞᱤ ᱜᱚᱜ ᱠᱟᱜ-ᱟ ᱟᱛᱳ ᱢᱚᱬᱮ ᱦᱚᱲ ᱠᱚ ᱟᱛᱮ ᱠᱚ ᱪᱟᱞᱟᱜ-ᱟ, ᱛᱚ ᱠᱚᱣᱟᱜ ᱠᱟᱹᱢᱤ ᱡᱮᱴᱟ ᱠᱟᱱᱟ ᱚᱱᱟ ᱠᱟᱹᱢᱤ ᱠᱚ ᱢᱟᱱᱮ ᱞᱮᱛᱟᱲ ᱤᱫᱤᱭᱟ।
ᱦᱩᱸ।
ᱟᱫᱚ ᱱᱚᱝᱠᱟ ᱜᱮ ᱢᱟᱱᱮ ᱩᱸᱼᱼ ᱢᱟᱞᱫᱟ ᱡᱮᱞᱟ ᱨᱮ ᱵᱮᱥᱤᱨ ᱵᱷᱟᱜᱽ ᱱᱚᱣᱟ ᱢᱟᱱᱮ ᱱᱚᱝᱠᱟ ᱢᱟᱱᱮ ᱱᱚᱝᱠᱟ ᱵᱮᱥᱤᱨ ᱵᱷᱟᱜᱽ ᱦᱩᱭᱩᱜ ᱜᱮᱭᱟ। ᱟᱨᱻ ᱚᱱᱟ ᱵᱟᱫᱽ ᱛᱮ ᱮᱴᱟᱜ ᱮᱴᱟᱜ ᱡᱮᱴᱟ ᱡᱟᱭᱜᱟ ᱠᱚᱨᱮ ᱡᱮᱴᱟ ᱡᱚᱝᱜᱚᱞ ᱢᱚᱦᱚᱞ ᱥᱟᱭᱤᱰ
ᱦᱮᱸ ᱦᱮᱸ।
ᱯᱨᱚᱜᱨᱟᱢ ᱫᱚ ᱵᱷᱮᱜᱟᱨ ᱜᱮᱭᱟ ᱡᱮᱢᱚᱱ, ᱡᱮᱢᱚᱱ ᱡᱮᱴ ᱡᱮᱴᱟᱻ ᱢᱟᱞᱫᱟ, ᱡᱮᱢᱚᱱ ᱯᱩᱨᱩᱞᱤᱭᱟ, ᱵᱟᱸᱠᱩᱲᱟ, ᱢᱮᱫᱽᱱᱤᱯᱼᱼ ᱯᱩᱨ ᱡᱷᱟᱨᱜᱨᱟᱢ ᱱᱤᱭᱟᱹ ᱠᱚᱨᱮ ᱫᱚ ᱢᱮᱱᱮᱢᱟᱢ ᱫᱚ ᱟᱹᱰᱤ ᱢᱟᱱᱮ ᱟᱞᱟᱫᱟᱛᱮ ᱱᱟᱥᱮᱭᱟᱜ ᱟᱞᱟᱫᱟ ᱵᱷᱟᱵ ᱛᱮᱠᱚ ᱢᱟᱱᱮ ᱢᱟᱱᱟᱣ ᱜᱮᱭᱟ ᱡᱮᱢᱚᱱ ᱟᱠᱚ ᱫᱚ ᱯᱚᱛᱚᱢ ᱥᱟᱨᱫᱤ ᱢᱟᱦᱟ ᱥᱟᱸᱣᱛᱮ ᱡᱟ ᱡᱚᱨᱩᱢ ᱛᱟ ᱯᱚᱨ ᱧᱩᱦᱩᱢ
ᱦᱩᱸ ᱾
ᱥᱟᱹᱨᱫᱤ ᱢᱟᱦᱟ ᱥᱟᱹᱨᱫᱤ ᱢᱟᱦᱟ ᱫᱚ ᱟᱠᱚ ᱠᱚ ᱵᱚᱸᱜᱟ ᱵᱩᱨᱩᱜᱼᱟ, ᱟᱨᱫᱚ ᱛᱟᱨ ᱛᱟ ᱯᱚᱨ ᱡᱟᱨᱩᱢ ᱡᱟᱹᱨᱩᱢ ᱢᱟᱦᱟ ᱫᱚ ᱟᱠᱚ ᱢᱟᱱᱮ ᱡᱟᱦᱮᱨ ᱛᱷᱟᱱ ᱨᱮ ᱡᱟᱦᱮᱨ ᱛᱷᱟᱱ ᱨᱮ ᱵᱟᱠᱲ ᱮᱱᱮᱡ ᱥᱮᱨᱮᱧ ᱢᱟᱱᱮ ᱛᱩᱢᱫᱟᱜ ᱴᱟᱢᱟᱠ ᱠᱳ ᱨᱟᱹᱥᱠᱟᱭᱟ ᱾
ᱩᱸ ᱾
ᱥᱟᱶ ᱥᱟᱶ, ᱥᱟᱶ ᱥᱟᱶ ᱛᱮᱜᱮ ᱛᱟᱯᱚᱨ ᱫᱟᱨᱟᱢ ᱫᱟᱜᱮᱭᱟᱠᱚ ᱱᱟᱭᱠᱮ ᱦᱟᱲᱟᱢ ᱟᱠᱚ ᱚᱲᱟᱜ ᱛᱮ ᱾ ᱥᱟᱶᱛᱮ ᱚᱱᱟ ᱯᱚᱨ ᱢᱩᱪᱟᱹᱫ ᱫᱤᱱ ᱫᱚ ᱫᱟᱜ ᱫᱩᱞ ᱟᱛᱮ ᱠᱚ ᱢᱟᱱᱮ ᱮᱱᱮᱡ ᱧᱚᱝᱟ-ᱟ, ᱟᱫᱚ ᱱᱤᱝᱠᱟ ᱢᱤᱱᱤᱢᱟᱢ ᱦᱩᱭᱩᱜ ᱵᱮᱥᱤᱨ ᱵᱷᱟᱜ ᱢᱟᱱᱮ ᱢᱚᱝᱜᱚᱞ ᱢᱚᱦᱚᱞ ᱥᱟᱭᱤᱰ ᱦᱩᱭᱩᱜ ᱜᱮᱭᱟ ᱾
ᱦᱩᱸ ᱦᱩᱸ ᱵᱷᱟᱞᱤ ᱜᱮᱵᱮᱱ ᱞᱟᱹᱭ ᱠᱮᱫᱟ ᱦᱮᱸ ᱚᱠᱟ ᱚᱠᱟ ᱥᱮᱫ ᱫᱚ ᱯᱩᱡᱟᱹ ᱜᱮᱠᱚ ᱢᱟᱱᱟᱣ ᱜᱮᱭᱟ ᱾ ᱡᱮᱞᱮᱠᱟ ᱟᱵᱚ ᱡᱟᱦᱟᱢ ᱞᱟᱹᱭ ᱠᱮᱜ-ᱟ ᱟᱯᱮ ᱢᱟᱞᱫᱟ ᱡᱮᱞᱟ ᱥᱮᱫ ᱥᱚᱨᱦᱟᱭ ᱥᱟᱶ ᱛᱮ ᱥᱟᱠᱨᱟᱛ ᱦᱚᱸ ᱦᱩᱭ ᱛᱚᱨᱟᱜ ᱜᱮᱭᱟ ᱱᱚᱛᱮ ᱵᱟᱸᱠᱩᱲᱟ ᱥᱮᱫ ᱫᱚ ᱥᱚᱨᱦᱟᱭ ᱫᱚ ᱦᱩᱭᱩᱜᱼᱟ ᱠᱟᱹᱞᱤ ᱯᱩᱡᱟᱹ ᱨᱮ, ᱟᱨ ᱥᱟᱠᱨᱟᱛ ᱫᱚ ᱚᱱᱮ ᱟᱵᱚᱣᱟᱜ ᱥᱟᱠᱨᱟᱛ ᱟᱫᱚ ᱟᱯᱮᱭᱟᱜ ᱥᱟᱠᱨᱟᱛ ᱤᱭᱟᱹ ᱥᱮᱫᱜᱮ ᱥᱟᱠᱨᱟᱛ ᱥᱟᱶᱛᱮ ᱦᱩᱭᱩᱜ ᱜᱮᱭᱟ ᱟᱫᱚ ᱟᱯᱮ ᱥᱮᱱᱟᱜ ᱢᱟᱞᱫᱟ ᱰᱤᱥᱴᱤᱴ ᱨᱮᱱᱟᱜ ᱥᱚᱨᱦᱟᱭ ᱢᱟ ᱥᱚᱨᱦᱟᱭ ᱥᱟᱠᱨᱟᱛ ᱢᱟ ᱢᱤᱫ ᱥᱟᱶᱛᱮ ᱱᱚᱛᱮ ᱱᱟᱜ ᱥᱚᱨᱦᱟᱭ ᱢᱟ ᱞᱟᱦᱟ ᱨᱮ ᱦᱩᱭᱩᱜ ᱛᱟᱠᱚ ᱟᱨ ᱥᱟᱠᱨᱟᱛ ᱢᱟ ᱛᱟᱭᱱᱚᱢ ᱛᱮ ᱾ ᱟᱫᱚ ᱡᱮᱞᱮᱠᱟ ᱵᱟᱰᱟᱭ ᱧᱟᱢᱚᱜ ᱠᱟᱱᱟ ᱡᱮ ᱡᱟᱦᱟᱸ ᱟᱵᱚ ᱥᱮᱡ ᱡᱟᱦᱟᱸ ᱟᱯᱮ ᱥᱮᱱᱟᱜ ᱚᱱᱟ ᱵᱟᱦᱟ ᱯᱩᱡᱟᱹ ᱠᱚ ᱢᱮᱱᱟ ᱟᱨ ᱦᱟᱱᱛᱮ ᱱᱟᱜ ᱵᱟᱦᱟ ᱯᱩᱡᱟᱹ ᱱᱤᱭᱟᱹ ᱫᱚ ᱢᱤᱫ ᱞᱮᱠᱟ ᱜᱮᱭᱟ ᱚᱱᱟ ᱡᱟᱦᱟᱸ ᱤᱭᱟᱹ ᱥᱮᱱᱟᱜ ᱵᱟᱸᱠᱩᱲᱟ ᱥᱮᱱᱟᱜ ᱾ ᱵᱟᱦᱟ ᱯᱩᱡᱟᱹ, ᱢᱟᱜ ᱢᱚᱬᱮ ᱛᱟᱨᱯᱚᱨᱮ ᱚᱱᱛᱮ ᱱᱟᱜ ᱢᱟᱛᱚ ᱵᱷᱮᱜᱟᱨ ᱢᱟ ᱵᱷᱮᱜᱟᱨ ᱧᱚᱜ ᱜᱮ, ᱡᱮᱦᱮᱛᱩ ᱟᱵᱚ ᱥᱮᱱᱟᱜ ᱥᱚᱨᱦᱟᱭ ᱢᱟ ᱦᱩᱭᱩᱜ ᱠᱟᱱ ᱢᱚᱬᱮ ᱫᱤᱱ, ᱟᱨ ᱵᱟᱠᱩᱲᱟ ᱥᱮᱱᱟᱜ ᱥᱚᱨᱦᱟᱭ ᱢᱟ ᱯᱮ ᱫᱤᱱ ᱾ ᱯᱮ ᱫᱤᱱ ᱨᱮᱜᱮ ᱠᱚ ᱩᱱᱠᱩᱣᱟᱜ ᱥᱚᱨᱦᱟᱭ ᱢᱟ ᱡᱟᱦᱟᱸ ᱫᱚ ᱥᱮ ᱞᱮᱠᱟᱛᱮ ᱪᱟᱞᱟᱜ ᱠᱟᱱᱟ ᱡᱟᱦᱟᱸ ᱣᱟᱜ